ᱦᱮᱸ ᱦᱮᱸ ᱜᱚᱢᱠᱮ
ᱡᱚᱦᱟᱨ ᱜᱮ ᱜᱚᱝᱠᱮ ᱡᱚᱦᱟᱨ ᱜᱮ
ᱦᱮᱸ ᱦᱮᱸ
ᱛᱟᱯᱚᱨᱮ ᱪᱮᱫ ᱦᱚᱸᱜᱚᱭ ᱜᱚᱝᱠᱮ ᱫᱩᱲᱩᱵ ᱵᱟᱲᱟ ᱦᱩᱭᱩᱜ ᱠᱟᱱ ᱜᱮᱭᱟ᱾
ᱚ ᱟᱹᱞᱤᱧ ᱦᱚᱞᱤᱧ ᱫᱩᱲᱩᱵ ᱠᱟᱱ ᱜᱮᱭᱟ ᱱᱚᱜᱼᱚᱭ ᱡᱚᱢᱽ ᱵᱟᱲᱟ ᱠᱟᱛᱮᱫᱽ
ᱦᱳᱭ ᱟᱫᱚ ᱢᱟ ᱛᱟᱦᱚᱞᱮ ᱦᱚᱜᱼᱚᱭ ᱫᱚᱢᱮᱜᱮ ᱦᱚᱜᱼᱚᱭ ᱨᱤᱢᱤᱞ ᱠᱚᱭ ᱥᱟᱡᱟᱣ ᱟᱠᱟᱫ ᱫᱚ
ᱦᱳᱭ
ᱟᱫᱚ ᱱᱟᱦᱟᱜ ᱥᱮᱨᱢᱟ ᱡᱟᱹᱲᱤ ᱠᱚ ᱚᱱᱛᱮ ᱦᱩᱭᱩᱜ ᱠᱟᱱ ᱯᱟᱞᱮᱱ᱾
ᱦᱮᱸ ᱦᱩᱭᱩᱜ ᱠᱟᱱᱟ ᱱᱚᱛᱮ ᱦᱚᱸ ᱟᱯᱮ ᱥᱮᱫ ᱜᱮ ᱡᱟᱹᱲ ᱟᱵᱮᱱ ᱠᱟᱱᱟᱭ ᱢᱮᱥᱮ ᱵᱟᱝ᱾
ᱦᱚᱭ ᱡᱟᱹᱲᱤ ᱢᱟ ᱡᱟᱹᱲᱤ ᱞᱟᱜᱟᱭ ᱛᱚ ᱦᱚᱞᱟᱱᱚᱜ ᱟᱫᱚ ᱛᱟᱦᱮᱸᱱᱟᱦᱟᱜ ᱮᱠᱷᱚᱱᱳ ᱟᱹᱣᱨᱤ ᱮᱠᱷᱚᱱ ᱥᱮᱛᱟᱜ ᱠᱷᱚᱱ ᱫᱚ ᱟᱯᱛᱛᱚ ᱯᱷᱟᱸᱠᱟ ᱜᱮᱭᱟᱛᱮ ᱦᱚᱸᱜᱚᱭ ᱨᱤᱢᱤᱞ ᱠᱚ ᱧᱮᱞᱚᱜ ᱠᱟᱱᱟ ᱫᱚᱠᱟᱱ ᱜᱮᱫᱚ ᱦᱟᱸᱜ ᱵᱟᱡᱟᱹᱲᱤ ᱦᱮᱡ ᱵᱟᱹᱲᱤᱡ ᱫᱟᱲᱮᱼᱟ
ᱛᱟᱦᱚᱞᱮ ᱜᱚᱝᱠᱮ ᱤᱭᱟᱹ ᱞᱤᱧ ᱢᱮᱱᱫᱟ ᱛᱚᱞᱟ ᱠᱚᱯᱮ ᱜᱤᱰᱤ ᱵᱟᱲᱟ ᱠᱟᱫᱟ ᱥᱮ ᱵᱟᱝ?
ᱦᱮᱸ ᱛᱚᱞᱟ ᱠᱚᱢᱟ ᱜᱤᱰᱤ ᱦᱩᱭ ᱠᱟᱱᱟ ᱱᱟᱜ ᱵᱟᱹᱭᱦᱟᱹᱲ ᱛᱚᱞᱟ ᱠᱚᱫᱚ ᱜᱤᱰᱤ ᱦᱩᱭ ᱟᱠᱟᱱᱟ ᱱᱟᱦᱟᱜ ᱜᱷᱩᱴᱩ ᱛᱚᱞᱟ ᱠᱚᱫᱚ ᱮᱠᱷᱚᱱᱳ ᱟᱹᱣᱨᱤ ᱜᱤᱰᱤ ᱦᱩᱭᱩᱜᱼᱟ᱾ ᱟᱫᱚ ᱱᱟᱦᱟᱜ ᱚᱱᱟ ᱥᱮᱨᱢᱟ ᱡᱟᱹᱲᱤ ᱠᱚ ᱪᱟᱵᱟ ᱞᱮᱱᱠᱷᱟᱱ ᱮᱠᱷᱚᱱ ᱫᱚ ᱦᱟᱸᱜ ᱜᱤᱰᱤ ᱦᱩᱭᱩᱜᱼᱟ᱾
ᱛᱟᱦᱞᱮ ᱛᱚᱞᱟ ᱫᱚ ᱛᱤᱱᱟᱹᱜ ᱜᱟᱱ ᱞᱟᱴᱩᱭᱮᱱ ᱛᱮ ᱞᱟᱴᱩ ᱟᱠᱟᱱᱟ ᱥᱮ
ᱦᱮᱸ ᱞᱟᱹᱴᱩ ᱫᱚ ᱞᱟᱹᱴᱩ ᱟᱠᱟᱱᱟ ᱡᱟᱦᱟᱸ ᱵᱟᱹᱭᱦᱟᱹᱲ ᱛᱚᱞᱟ ᱫᱚ ᱜᱤᱰᱤ ᱦᱩᱭ ᱟᱠᱟᱱ ᱫᱚ ᱚᱱᱟ ᱫᱚ ᱢᱟ ᱞᱟᱹᱴᱩ ᱠᱟᱱ ᱜᱮᱭᱟ᱾
ᱦᱳᱭ ᱛᱟᱦᱚᱞᱮ ᱦᱚᱞᱟᱱᱚᱜ ᱟᱵᱚᱣᱟᱜ ᱤᱭᱟᱹ ᱦᱩᱞ ᱢᱟᱦᱟ ᱫᱚ ᱛᱟᱵ ᱮᱱ ᱛᱟᱵᱚᱱᱟ᱾ ᱛᱚ ᱟᱯᱮᱱ ᱥᱮᱱ ᱪᱮᱫ ᱞᱮᱠᱟ ᱠᱚ ᱢᱟᱱᱟᱣ ᱵᱟᱲᱟ ᱠᱮᱫᱟ ᱦᱩᱞ ᱢᱟᱦᱟ
ᱦᱮᱸ ᱢᱟᱱᱟᱣ ᱢᱟ ᱵᱷᱟᱜᱤ ᱜᱮ ᱢᱟᱱᱟᱣ ᱵᱟᱲᱟ ᱫᱚ ᱦᱩᱭᱮᱱᱟ ᱟᱫᱚ ᱱᱟᱦᱟᱜ
ᱱᱚᱜ-ᱚᱭ ᱡᱮ ᱟᱫᱚ ᱥᱮᱨᱢᱟ ᱡᱟᱹᱲᱤ ᱠᱚ ᱫᱚ ᱢᱤᱫ ᱛᱤᱠᱤᱱ ᱢᱟ ᱴᱷᱤᱠ ᱴᱷᱟᱠ ᱵᱚᱸᱜᱟ ᱵᱩᱨᱩ ᱠᱟᱹᱢᱤ ᱥᱟᱹᱛ ᱫᱚ ᱴᱷᱤᱠ ᱱᱟᱯᱟᱭ ᱥᱟᱹᱦᱤᱡ ᱜᱮ ᱯᱟᱨᱚᱢᱮᱱᱟ ᱛᱟᱯᱚᱨᱮ ᱟᱫᱚ ᱱᱟᱦᱟᱜ ᱠᱟᱹᱴᱤᱡ ᱟᱫᱚ ᱥᱮᱨᱢᱟ ᱡᱟᱹᱲᱤ ᱠᱚ ᱦᱮᱡ ᱮᱱᱛᱮ ᱠᱟᱹᱴᱤᱡ ᱮᱴᱠᱮᱴᱚᱬᱮ ᱜᱚᱫ ᱮᱱᱟ᱾
ᱚ
ᱟᱹᱞᱤᱧ ᱥᱮᱱ ᱦᱚᱸ ᱢᱮᱱ ᱞᱮᱠᱷᱟᱡ ᱜᱮ ᱟᱵᱤᱱ ᱪᱮᱫ ᱞᱮᱠᱟ ᱵᱤᱱ ᱢᱮᱱ ᱠᱮᱫᱟ ᱱᱚᱛᱮ ᱦᱚᱸ ᱟᱞᱮ ᱱᱚᱛᱮ ᱦᱚᱸ ᱚᱱᱠᱟ
ᱫᱟᱜ ᱡᱟᱹᱲᱤ ᱠᱮᱫᱟᱭ ᱛᱚ ᱦᱳᱭ ᱫᱷᱤᱱᱟᱹᱱ ᱥᱮᱱ
ᱦᱩᱸ
ᱛᱚ, ᱚᱱᱠᱟ ᱠᱟᱛᱮᱜ ᱜᱮ ᱯᱟᱨᱚᱢ ᱦᱩᱭᱱᱟ᱾
ᱦᱳᱭ ᱟᱫᱚ ᱢᱟ ᱛᱮᱦᱮᱧ ᱦᱚᱸ ᱟᱫᱚ ᱱᱚᱜ-ᱚᱭ ᱥᱮᱛᱟᱜ ᱠᱷᱚᱱᱟᱜ ᱜᱮ ᱠᱩᱨᱩᱢᱩᱴᱩ ᱪᱷᱩᱴᱟᱹᱣ ᱦᱩᱭ ᱞᱮᱱ ᱜᱮᱭᱟ ᱜᱮ ᱢᱮᱱᱠᱷᱟᱱ
ᱚ
ᱟᱫᱚ ᱱᱚᱜᱼᱚᱭ ᱟᱫᱚ ᱱᱤᱛ ᱫᱷᱟᱹᱨᱤᱡ ᱛᱮᱛᱚ ᱱᱚᱜᱼᱚᱭ ᱯᱷᱟᱸᱠᱟ ᱜᱮ ᱛᱟᱦᱮᱸ ᱠᱟᱱᱟ ᱟᱫᱚ ᱱᱚᱜᱼᱚᱭ ᱥᱮᱨᱢᱟ ᱡᱟᱹᱲᱤ ᱯᱟᱞᱮᱱ ᱦᱤᱡᱩᱜ ᱠᱷᱟᱱ ᱱᱟᱦᱟᱜ ᱟᱨᱚ ᱟᱭᱢᱟ ᱥᱤᱠᱟᱹᱨᱤᱭᱟᱹ ᱵᱟᱹᱭᱦᱟᱹᱲ ᱠᱚᱦᱚᱸ ᱠᱟᱹᱴᱤᱡ ᱠᱚ ᱛᱩᱧ ᱵᱟᱲᱟᱭᱮᱫ ᱜᱮᱭᱟ ᱠᱚ ᱥᱟᱨ ᱠᱚ ᱢᱟᱦᱟᱜ, ᱚᱲᱟᱜ ᱥᱮᱫ ᱦᱮᱡ ᱦᱩᱭ ᱦᱩᱭ ᱠᱟᱱᱟ
ᱦᱳᱭ ᱛᱟᱦᱚᱞᱮ ᱜᱚᱝᱠᱮ ᱫᱚ ᱟᱵᱮᱱ ᱫᱚ ᱚᱠᱟ ᱯᱟᱦᱴᱟ ᱥᱮᱫ ᱠᱷᱚᱱᱟᱜ ᱵᱮᱱ ᱢᱮᱱ ᱮᱫᱟ?
ᱟᱹᱞᱤᱧ ᱫᱚ ᱱᱚᱛᱮ ᱰᱟᱹᱦᱤ ᱫᱤᱥᱚᱢ ᱯᱟᱦᱴᱟ ᱠᱟᱱᱟ ᱱᱚᱣᱟ ᱫᱚ
ᱦᱩᱸ
ᱵᱮᱝᱜᱚᱞ ᱯᱟᱦᱴᱟ ᱜᱮ ᱠᱟᱱᱟ᱾
ᱚ ᱛᱟᱦᱞᱮ ᱵᱤᱨ ᱠᱚ ᱢᱮᱱᱟᱜ ᱠᱟᱫᱟ ᱥᱮ?
ᱦᱩᱸ ᱵᱤᱨ ᱠᱚᱢᱟ ᱵᱤᱨ ᱢᱮᱱᱟᱜᱼᱟ ᱵᱤᱨ ᱦᱚᱸ ᱢᱮᱱᱟᱜᱼᱟ᱾ ᱵᱤᱨ ᱠᱚᱫᱚ ᱠᱟᱹᱴᱤᱡ ᱥᱟᱺᱜᱤᱧ ᱥᱟᱺᱜᱤᱧ ᱨᱮ ᱢᱮᱱᱟᱜᱼᱟ ᱟᱫᱚ ᱱᱚᱛᱮ ᱫᱚ ᱰᱟᱹᱦᱤ ᱧᱚᱜ ᱜᱮᱭᱟ ᱛᱚ
ᱦᱳᱭ ᱢᱟᱱᱮ ᱟᱯᱮ ᱥᱮᱫ ᱠᱷᱚᱱᱟᱜ ᱫᱚ ᱢᱟᱱᱮ ᱥᱟᱸᱜᱤᱧ ᱧᱚᱜ ᱜᱮᱛᱟᱯᱮᱭᱟ ᱵᱤᱨ ᱠᱚᱫᱚ ᱵᱟᱝ᱾
ᱦᱳᱭ ᱦᱳᱭ ᱦᱳᱭ
ᱛᱟᱦᱞᱮ ᱚᱱᱟ ᱵᱤᱨ ᱠᱚᱫᱚ ᱵᱮᱱ ᱪᱟᱞᱟᱣ ᱵᱟᱲᱟ ᱠᱟᱱᱟ ᱥᱮ ᱵᱟᱝ ᱥᱮᱸᱫᱽᱨᱟ ᱠᱚ?
ᱦᱮᱸ ᱥᱮᱸᱫᱽᱨᱟ ᱠᱚ ᱪᱟᱞᱟᱣ ᱵᱟᱲᱟ ᱦᱩᱭ ᱠᱟᱱ ᱜᱮᱭᱟ᱾
ᱛᱟᱨᱯᱚᱨᱮ